ᱦᱚᱭ ᱜᱚᱢᱠᱮ ᱡᱚᱦᱟᱨ ᱜᱮ ᱦᱚᱭ ᱜᱚᱝᱠᱮ ᱪᱮᱫ ᱵᱤᱱ ᱪᱤᱠᱟᱹ ᱭᱮᱫᱟ
ᱪᱤᱠᱟᱹ ᱫᱚ ᱪᱮᱫ ᱦᱚᱸ ᱵᱟᱝ ᱱᱚᱜᱼᱚᱭ
ᱦᱚᱭ
ᱫᱩᱲᱩᱵ ᱦᱩᱭ ᱟᱠᱟᱱᱟ
ᱚ ᱦᱳᱭᱛᱚ
ᱟᱢᱜᱮ ᱚᱠᱟᱵᱟᱲᱟ ᱪᱮᱫ ᱮᱢ ᱪᱤᱠᱟᱹᱭᱮᱫ ᱛᱟᱦᱮᱸᱱᱟ
ᱦᱳᱭ ᱜᱚᱝᱠᱮ ᱟᱹᱞᱤᱧ ᱦᱚᱸ ᱱᱚᱜᱼᱚᱭ ᱦᱟᱸᱜ ᱵᱟᱡᱟᱨ ᱥᱮᱫ ᱞᱤᱧ ᱪᱟᱞᱟᱣ ᱞᱮᱱ ᱛᱟᱦᱮᱱᱟ ᱛᱚ ᱟᱫᱚ ᱦᱟᱸᱜ ᱱᱚᱜᱚᱭ ᱜᱮᱞᱤᱧ ᱱᱤᱭᱟᱹ ᱜᱮᱞᱤᱧ ᱦᱮᱡ ᱮᱱᱟ ᱳᱭ ᱠᱟᱹᱴᱤᱡ ᱡᱩ ᱡᱤᱨᱟᱹᱣ ᱵᱟᱲᱟ ᱧᱚᱜ ᱠᱟᱱᱟ ᱜᱚᱝᱠᱮ
ᱟᱫᱚ ᱵᱟᱡᱟᱨ ᱫᱚ ᱪᱮᱫ ᱡᱟᱦᱟᱱᱟᱜ ᱠᱤᱨᱤᱧ ᱠᱚ ᱥᱮ ᱚᱱᱠᱟ ᱫᱟᱬᱟᱱ ᱜᱮ
ᱵᱟᱝ ᱜᱚᱝᱠᱮ ᱠᱤᱨᱤᱧ ᱜᱮᱞᱤᱧ ᱪᱟᱞᱟᱣ ᱞᱮᱱ ᱛᱟᱦᱮᱱᱟ
ᱚ
ᱦᱚᱭ ᱟᱫᱚ ᱚᱱᱟ ᱡᱚᱢ ᱡᱤᱱᱤᱥ ᱠᱚᱨᱮ ᱡᱚᱢ ᱡᱤᱱᱤᱥ ᱠᱚᱜ ᱟᱨ ᱦᱩᱭᱩᱜ ᱠᱟᱱᱟ ᱥᱩᱱᱩᱢ ᱥᱟᱵᱚᱱ ᱠᱚ ᱟᱪ ᱦᱚᱭ
ᱞᱮᱠᱟᱛᱮ ᱵᱟᱝ ᱟᱫᱚ ᱩᱛᱩ ᱠᱚᱫᱚ ᱥᱮᱛᱟᱜ ᱨᱮᱫᱚ ᱵᱟᱝ ᱟᱹᱜᱩ ᱦᱩᱭ ᱟᱠᱟᱱ ᱥᱮ ᱪᱮᱫ
ᱦᱮᱸ ᱜᱚᱢᱠᱮ ᱚᱱᱠᱟ ᱠᱷᱟ ᱩᱛᱩ ᱫᱚ ᱦᱟᱸᱜ ᱧᱟᱢᱚᱜ ᱜᱮᱭᱟ ᱟᱫᱚ ᱢᱮᱱ ᱞᱮᱱ ᱠᱷᱟᱱ ᱫᱚ ᱚᱱᱟ ᱠᱚᱜᱮ ᱟᱹᱜᱩ ᱵᱟᱝ ᱦᱩᱭᱞᱮᱱ ᱛᱟᱦᱮᱱᱟ ᱛᱚ ᱟᱫᱚ ᱠᱷᱮᱞᱳᱰ ᱞᱤᱧ ᱪᱟᱞᱟᱣ ᱞᱮᱱ ᱛᱟᱦᱮᱱᱟ ᱛᱚ ᱟᱫᱚ ᱦᱟᱸᱜ ᱚᱱᱟ ᱠᱷᱟᱹᱛᱤᱨ ᱦᱟᱸᱜ ᱟᱹᱭᱩᱵ ᱥᱮᱱ ᱜᱮᱞᱤᱧ ᱪᱟᱞᱟᱣ ᱞᱮᱱ ᱛᱟᱦᱮᱱᱟ ᱟᱵᱚ ᱤᱭᱟᱹ ᱥᱮᱱ ᱫᱚ ᱫᱚᱠᱟᱱ ᱥᱮᱱ ᱫᱚ ᱦᱸ
ᱡᱟᱭᱦᱳ ᱚᱱᱟ ᱦᱚᱸ ᱱᱟᱯᱟᱭ ᱠᱟᱛᱷᱟ ᱠᱟᱱ ᱜᱮᱭᱟ ᱥᱮ ᱪᱮᱫ ᱫᱚᱨᱠᱟᱨ ᱠᱟᱱ ᱛᱟᱵᱚᱱᱟ ᱥᱮ ᱫᱤᱱᱟᱹᱢ ᱫᱤᱱ ᱨᱮᱱᱟᱜ ᱫᱚ᱾ ᱫᱤᱱᱟᱹᱢ ᱡᱤᱭᱚᱱ ᱠᱷᱟᱸᱰᱟᱣ ᱞᱟᱹᱜᱤᱫ ᱛᱮ ᱫᱚ ᱱᱚᱣᱟ ᱠᱚᱫᱚ ᱫᱚᱨᱠᱟᱨᱚᱜ
ᱦᱚᱭ ᱦᱚᱭ
ᱦ ᱤᱱᱟᱹ ᱛᱟᱭᱚᱢ ᱛᱟᱦᱚᱞᱮ ᱯᱷᱩᱴᱵᱚᱞ ᱠᱚᱫᱚ ᱵᱷᱟᱹᱜᱤ ᱛᱮᱢ ᱠᱷᱮᱞᱳᱜ ᱜᱮᱭᱟ ᱛᱚ ᱵᱟᱝ
ᱦᱚᱭ ᱦᱚᱭ
ᱟᱫᱚ ᱪᱮᱫ ᱞᱮᱠᱟ ᱢᱮᱪ ᱠᱚᱢ ᱠᱷᱮᱞ ᱵᱟᱲᱟ ᱠᱟᱫᱟ ᱛᱚ
ᱦᱚᱭ ᱜᱚᱢᱠᱮ ᱠᱷᱮᱞᱳᱰ ᱜᱮᱭᱟᱞᱤᱧ ᱟᱹᱞᱤᱧ ᱫᱚ ᱢᱮᱪ ᱠᱚᱨᱮ
ᱦᱚᱭ ᱟᱫᱚ ᱪᱮᱫ ᱞᱮᱠᱟ ᱛᱟᱦᱚᱞᱮ ᱤᱧ ᱠᱷᱮᱞ ᱪᱮᱛᱟᱱ ᱨᱮ ᱢᱤᱫ ᱵᱟᱨ ᱠᱟᱛᱷᱟᱧ ᱠᱩ ᱠᱩᱞᱤ ᱥᱮ ᱟᱞᱟᱝ ᱜᱟᱯᱟᱞᱢᱟᱨᱟᱣ ᱞᱮᱠᱷᱟᱱ ᱫᱚ ᱱᱟᱯᱟᱭ ᱠᱚᱜ ᱜᱮᱥᱮ ᱡᱟᱭ ᱟᱫᱚ ᱠᱟᱛᱷᱟ ᱨᱮᱠᱚ ᱞᱟᱹᱭᱟ ᱵᱟᱝᱢᱟ ᱡᱮ ᱯᱷᱩᱴᱵᱚᱞ ᱠᱷᱮᱞ ᱪᱷᱟ ᱟᱫᱚ ᱯᱷᱩᱴᱵᱚᱞ ᱠᱷᱮᱞ ᱫᱚ ᱦᱚᱲᱢᱚ ᱡᱤᱣᱤ ᱦᱚᱸ ᱵᱟᱝ ᱢᱟᱜ ᱱᱟᱯᱟᱭᱮ ᱫᱚᱦᱚᱭᱟ ᱥᱮ
ᱦᱚᱭ ᱜᱚᱢᱠᱮ ᱟᱫᱚ ᱦᱟᱸᱜ ᱚᱱᱠᱟ ᱢᱮᱱ ᱛᱮᱫᱚ ᱦᱟᱸᱜ। ᱟᱹᱞᱤᱧ ᱡᱚᱛᱚ ᱴᱩᱠᱩ ᱞᱤᱧ ᱵᱟᱰᱟᱭᱟᱜ ᱦᱮᱸ ᱡᱟᱦᱟᱸ ᱟᱵᱚᱣᱟᱜ ᱥᱟᱨᱟᱫᱤᱱ ᱨᱮᱱᱟᱜ ᱦᱟᱥᱠ ᱡᱟᱦᱟᱱᱟᱜ ᱦᱚᱲᱢᱚ ᱠᱚᱨᱮᱱᱟᱜ ᱤᱭᱟᱹ ᱠᱚ ᱛᱟᱦᱮᱱᱟ ᱟᱥᱠᱮᱛ ᱠᱚ ᱦᱚ
ᱦᱮᱸ
ᱟᱡᱟᱨ ᱠᱚ ᱛᱟᱦᱚᱞᱮ ᱦᱟᱸᱜ ᱡᱩᱫᱤ ᱠᱷᱮᱞᱳᱰ ᱠᱚᱵᱚᱱ ᱪᱟᱞᱟᱜᱼᱟ ᱛᱟᱦᱚᱞᱮ ᱦᱟᱸᱜ ᱚᱱᱟ ᱚᱱᱟ ᱤᱭᱟᱹ ᱠᱚᱫᱚ ᱦᱟᱸᱜ ᱥᱟᱦᱟ ᱜᱚᱫᱚᱜᱼᱟ
ᱟᱪ ᱪᱷᱟ
ᱦᱮᱸ
ᱡ
ᱜ
ᱱᱤᱛᱚᱜ ᱫᱚ ᱛᱚᱵᱮ ᱢᱟ ᱠᱚ ᱫᱚ ᱟᱢᱴ ᱥᱟᱜᱤᱧ ᱠᱟᱱ ᱜᱮᱭᱟ ᱥᱮ ᱪᱮᱫ?
ᱦᱳᱭ ᱦᱳᱭ ᱟᱫᱚ ᱦᱟᱸᱜ ᱚᱱᱟ ᱦᱳᱭ ᱞᱟᱹᱭᱵᱤᱱ ᱢᱟ
ᱟᱢ ᱪᱮᱫ ᱮᱢ ᱞᱮᱫ ᱛᱟᱦᱮᱸ ᱟ ᱢᱟ ᱞᱟᱹᱭ ᱢᱮ
ᱚ ᱟᱹᱞᱤᱧ ᱦᱟᱸᱜ ᱴᱚᱴᱷᱟ ᱠᱷᱚᱱᱟᱜ ᱫᱚ ᱢᱮᱱ ᱞᱮᱠᱷᱟᱱ ᱫᱚ ᱦᱟᱸᱜ ᱟᱹᱰᱤ ᱥᱟᱹᱜᱤᱧ ᱨᱮ ᱢᱮᱱᱟᱜ ᱟᱠᱟᱫ ᱞᱤᱧᱟᱹ ᱛᱚ, ᱟᱫᱚ ᱦᱟᱸᱜ ᱚᱞᱚᱜ ᱜᱮᱭᱟᱞᱤᱧ ᱛᱚ ᱟᱫᱚ ᱦᱟᱸᱜ ᱢᱟᱨᱟᱝ ᱵᱤᱫᱽᱫᱟᱹᱜᱟᱲ ᱨᱮᱜᱮ ᱟᱨ ᱚᱸᱰᱮ ᱫᱚ ᱮ ᱴᱷᱟᱶ ᱡᱟᱭᱜᱟ ᱢᱮᱱᱟᱜ ᱠᱟᱫᱟ ᱦᱳᱭᱥᱮ ᱚᱸᱰᱮᱜᱮ ᱞᱤᱧ ᱰᱮᱨᱟᱣ ᱠᱟᱱᱟ
ᱟᱪ ᱪᱷᱟ
ᱟᱫᱚ ᱦᱟᱸᱜ ᱚᱸᱰᱮ ᱢᱟᱱᱮ ᱟᱞᱮ ᱜᱮᱞᱮ ᱪᱟᱞᱟᱜ ᱜᱮᱭᱟ ᱠᱷᱮᱞᱳᱰ ᱠᱚᱫᱚ ᱟᱫᱚ ᱜᱟᱛᱮ ᱥᱟᱶᱛᱮ᱾
ᱟᱪ ᱪᱷᱟ ᱦᱮᱸ ᱫᱚᱨᱠᱟᱨ ᱠᱟᱱ ᱜᱮᱭᱟ ᱥᱮ ᱟᱵᱚᱣᱟᱜ ᱠᱷᱚᱭ ᱦᱚᱲᱢᱚ ᱡᱤᱣᱤ ᱱᱟᱯᱟᱭ ᱵᱟᱠᱚ ᱞᱟᱹᱭᱟ ᱟᱨ ᱦᱚᱸ ᱫᱟᱜ ᱦᱚᱸ ᱡᱩᱫᱤ ᱯᱨᱮᱠᱴᱤᱥ ᱥᱮᱱ ᱫᱟᱲᱮᱭᱟᱜ ᱞᱮᱠᱷᱟᱱ ᱛᱚ ᱟᱨ ᱦᱚᱸ ᱚᱱᱟ ᱦᱚᱸ ᱵᱟᱝ ᱵᱷᱟᱹᱜᱤ ᱠᱚ ᱥᱟᱨᱟᱫᱤᱱ ᱜᱷᱟᱹᱲᱤᱡ ᱢᱟᱱᱮ, ᱫᱤᱱᱟᱹᱢ ᱫᱤᱱ ᱟᱹᱰᱤ ᱱᱟᱯᱟᱭ ᱟᱹᱭᱠᱟᱹᱜᱼᱟ ᱚᱱᱠᱟᱱ ᱠᱟᱛᱷᱟ ᱠᱚ ᱞᱟᱹᱭ ᱠᱟᱜ ᱜᱮᱭᱟ᱾
ᱟᱫᱚ ᱡᱟᱭᱦᱳᱠ ᱠᱷᱮᱞ ᱫᱚ ᱛᱟᱦᱚᱞᱮ ᱟᱹᱰᱤ ᱟᱭᱢᱟ ᱫᱤᱱ ᱠᱷᱚᱱᱟᱜ ᱜᱮ ᱠᱷᱮᱞ ᱦᱩᱭᱩᱜ ᱠᱟᱱᱟ ᱥᱮ
ᱚ ᱦᱳᱭ ᱜᱚᱝᱠᱮ ᱠᱟᱹᱴᱤᱡ ᱠᱷᱚᱱᱟᱜ ᱜᱮ ᱠᱷᱮᱞ ᱵᱟᱲᱟ ᱦᱩᱭᱩᱜ ᱠᱟᱱᱟ ᱛᱚ
ᱟᱪᱪᱷᱟ ᱡᱤᱛᱩᱱ ᱤᱛᱩᱱ ᱟᱠᱥᱲᱟ ᱠᱷᱚᱱᱟᱜ ᱛᱟᱨᱯᱚᱨᱮ ᱥᱟᱵ ᱠᱟᱜ ᱢᱮ ᱵᱤᱫᱽᱫᱟᱹᱜᱟᱲ ᱵᱤᱫᱽᱫᱟᱹᱜᱟᱲ ᱠᱷᱚᱱᱟᱜ ᱟᱨᱚ ᱢᱮᱱᱟᱜ ᱱᱤᱭᱟᱹ ᱢᱟᱨᱟᱝ ᱵᱤᱫᱽᱫᱟᱹᱜᱟᱲ ᱨᱮ ᱛᱚᱠᱷᱚᱱ ᱠᱷᱚᱱᱟᱜ ᱜᱮ ᱠᱟᱹᱴᱤᱡ ᱠᱷᱚᱱᱟᱜ ᱜᱮ ᱟᱹᱞᱤᱧ ᱫᱚ ᱢᱮᱱ ᱞᱮᱱᱠᱷᱟᱱ ᱫᱚ ᱦᱟᱸᱜ ᱚᱱᱠᱟ ᱤᱭᱟᱹ ᱰᱮᱨᱟ ᱡᱟᱭᱜᱟ ᱨᱮᱜᱮᱞᱤᱧ ᱛᱟᱦᱮᱱ ᱠᱟᱱ ᱛᱟᱦᱮᱱᱟ ᱟᱫᱚ ᱦᱟᱸᱜ ᱚᱱᱟ ᱢᱮᱱ ᱞᱮᱠᱷᱟᱡ ᱫᱚ ᱦᱟᱸᱜ ᱟᱛᱩ ᱠᱚᱨᱮᱫ ᱫᱚ ᱵᱟᱹᱞᱤᱧ ᱛᱟᱦᱮᱸ ᱵᱟᱲᱟ ᱠᱟᱱᱟ
ᱦᱳᱭ
ᱦᱮᱸ
ᱡᱟᱭᱡᱳᱠ ᱚᱱᱟ ᱱᱟᱯᱟᱭ ᱠᱟᱛᱷᱟ ᱜᱮ
ᱦᱳᱭ
ᱟᱪᱸᱪᱷᱟ ᱚᱱᱟ ᱫᱚ ᱠᱷᱮᱞ ᱢᱟ ᱧᱮᱞᱚᱜᱚᱜ ᱠᱟᱱ ᱡᱟᱦᱟᱸ ᱯᱷᱩᱴᱵᱚᱞ ᱠᱷᱮᱞ ᱮᱢ ᱠᱷᱮᱞᱚᱜᱼᱟ ᱟᱸ ᱚᱱᱟ ᱮ ᱡᱟᱦᱟᱸ ᱠᱚ ᱛᱟᱦᱮᱱᱟᱠᱚ ᱩᱱᱠᱩ ᱫᱚ ᱦᱩᱭᱩᱜ ᱠᱟᱱᱟ ᱠᱚ ᱡᱟᱡᱽ ᱞᱮᱠᱟ ᱛᱮᱫᱚ ᱞᱟᱭᱤᱥᱢᱮᱱ ᱛᱟᱦᱮᱱ ᱠᱟᱱᱟ ᱠᱤᱱ ᱵᱟᱨᱭᱟ, ᱟᱨ ᱟᱵᱚ ᱫᱚ ᱪᱷᱳᱴᱳ ᱠᱷᱟᱴᱳ ᱥᱮ ᱱᱚᱣᱟ ᱞᱚᱠᱟᱞ ᱴᱚᱞᱟ ᱯᱟᱲᱟ ᱨᱮ ᱡᱟᱦᱟᱸ ᱞᱮᱠᱟ ᱠᱷᱮᱞ ᱦᱩᱭᱩᱜ ᱠᱟᱱᱟ ᱟᱨ ᱠᱤᱯᱟᱨ ᱥᱮ ᱜᱳᱞ ᱪᱟᱨᱪ
ᱦᱳᱭ ᱦᱳᱭ
ᱟᱨᱮ ᱯᱷᱟᱨᱤ ᱛᱟᱦᱮᱱ ᱠᱟᱱᱟ ᱦᱮᱸ
ᱦᱳᱭ ᱦᱳᱭ
ᱱᱩᱠᱩ ᱟᱛᱮ ᱱᱚᱣᱟ ᱚᱱᱟ ᱠᱷᱮᱞ ᱫᱚᱠᱚ ᱯᱚᱨᱤᱪᱟᱞᱚᱱᱟ ᱥᱮᱠᱚ ᱦᱩᱭ ᱥᱤᱜᱤᱞ ᱪᱮ ᱦᱮᱸ ᱥᱮ ᱟᱫᱚ ᱤᱱᱟᱹ ᱛᱟᱭᱚᱢ ᱤᱧ ᱢᱮᱱᱫᱟ ᱡᱮ ᱱᱚᱜᱼᱚᱭ ᱟᱷᱟᱵᱚ ᱡᱟᱦᱟᱸ ᱵᱚᱱ ᱠᱷᱮᱞᱳᱜ ᱠᱟᱱᱟ ᱥᱮ ᱠᱷᱮᱞ ᱦᱩᱭᱩᱜ ᱟᱢᱟᱜ ᱢᱚᱱᱮ ᱫᱚ ᱪᱮᱫ ᱡᱮ ᱢᱤᱫᱴᱟᱝ ᱯᱷᱩᱴᱵᱚᱞ ᱠᱷᱮᱞ ᱫᱚ ᱚᱠᱟᱴᱟᱜ ᱟᱢᱟᱜ ᱢᱚᱱᱮᱛᱮ ᱞᱟᱹᱭᱟ ᱡᱚᱫᱤ ᱡᱚᱛᱷᱟᱛ ᱧᱚᱜ ᱱᱟᱯᱟᱭ ᱧᱚᱜ ᱠᱷᱮᱞ ᱦᱩᱭᱩᱜ ᱞᱮᱠᱟ ᱡᱮ ᱚᱣᱟᱱ ᱴᱟᱪ ᱛᱮ ᱠᱷᱮᱞ ᱥᱮ ᱡᱟᱦᱟᱸ ᱠᱚᱞᱮ ᱫᱚ ᱢᱳᱴᱟᱢᱩᱴᱤ ᱮ ᱥᱟᱭᱤᱰ ᱛᱮ ᱵᱚᱞ ᱤᱫᱤ ᱨᱮᱱᱟᱝ ᱥᱮ ᱢᱤᱰᱤᱞ ᱛᱮ ᱵᱚᱞ ᱤᱫᱤ ᱨᱮᱱᱟᱝ
ᱦᱳᱭ ᱟᱫᱚ ᱠᱷᱮᱞᱳᱰ ᱞᱮᱠᱷᱟᱡ ᱜᱚᱢᱠᱮ ᱟᱫᱚ ᱟᱹᱞᱤᱧ ᱫᱚ ᱦᱟᱸ ᱢᱮᱱ ᱞᱮᱠᱷᱷᱟ ᱫᱚ ᱟᱫᱚ ᱥᱟᱱᱟᱢ ᱦᱚᱲ ᱜᱮ ᱵᱚᱱ ᱠᱷᱮᱞ ᱜᱮᱭᱟ ᱟᱫᱚ ᱦᱟᱸᱜ ᱡᱟᱦᱟᱸ ᱮᱜᱟᱨᱚ ᱡᱚᱱ ᱠᱷᱮᱞᱳᱰᱤᱭᱟᱹ ᱠᱚ ᱛᱟᱦᱮᱱ ᱜᱮᱭᱟ ᱛᱚ ᱟᱫᱚ ᱢᱮᱱ ᱞᱮᱠᱷᱟᱱ ᱮᱱᱠᱷᱟᱱ ᱦᱟᱸᱜ ᱩᱱᱠᱩ ᱡᱟᱦᱟᱸᱭ ᱵᱟᱫ ᱵᱟᱹᱠᱤ ᱠᱷᱮᱞᱳᱰ ᱠᱚ ᱢᱮᱱᱟᱜ ᱠᱟᱜ ᱠᱚᱣᱟᱭ ᱡᱚᱛᱚ ᱡᱚᱛᱚᱜ ᱜᱮ ᱥᱚᱢᱟᱱ ᱥᱟᱺᱦᱤᱡ ᱵᱚᱱ ᱠᱷᱮᱞᱳᱰ ᱢᱟ ᱦᱮᱸᱥᱮ ᱟᱫᱚ ᱦᱟᱸᱜ ᱢᱟ ᱮᱠᱞᱟ ᱡᱩᱫᱤ ᱵᱮᱱ ᱠᱷᱮᱞ ᱠᱷᱮᱞ ᱤᱫᱤᱭᱟ ᱛᱟᱦᱚᱞᱮ ᱟᱫᱚ ᱦᱟᱸᱜ ᱩᱱᱠᱩ ᱫᱚᱠᱚ ᱚᱸ ᱩᱱᱠᱩ ᱦᱚᱸ ᱵᱚᱞ ᱮᱢ ᱫᱚᱨᱠᱟᱨ ᱠᱟᱱᱟ ᱜᱮᱭᱟ ᱥᱮ
ᱦᱳᱭ ᱦᱳᱭ
ᱟᱫᱚ ᱡᱟᱭ ᱡᱮᱢᱚᱱ ᱡᱚᱛᱚ ᱦᱚᱲ ᱜᱮᱛᱚ ᱠᱷᱮᱞᱳᱰ ᱞᱟᱹᱜᱤᱫ ᱜᱮᱵᱚᱱ ᱟᱬᱜᱚᱱᱟ ᱦᱟᱸᱜ ᱢᱟᱴᱷ ᱨᱮᱫᱚ ᱜᱚᱴᱟ ᱠᱚᱨᱮ ᱫᱚ ᱦᱟᱸᱜ ᱟᱫᱚ ᱦᱟᱸᱜ ᱚᱱᱠᱟ ᱢᱮᱱᱛᱮᱫᱚ ᱦᱟᱸᱜ ᱡᱚᱛᱚ ᱡᱚᱛᱚ ᱦᱚᱲᱜᱮ ᱮᱢ ᱫᱚᱨᱠᱟᱨ
ᱮᱠᱵᱟᱨᱮ ᱴᱷᱤᱠ
ᱦᱮᱸ ᱟᱫᱚ ᱚᱱᱠᱟ ᱢᱮᱱ ᱞᱮᱠᱷᱟᱱ ᱮᱠᱷᱟᱡ ᱫᱚ ᱳᱭᱟᱱ ᱴᱟᱪ ᱛᱮᱜᱮ ᱠᱷᱮᱞ ᱞᱮᱠᱟᱡ ᱵᱷᱟᱹᱜᱤ ᱱᱟᱯᱟᱭ ᱠᱚᱜᱼᱟ
ᱦᱮᱸ ᱴᱷᱤᱠ ᱴᱷᱤᱠ
ᱦᱳᱭ
ᱟᱪᱷᱟ ᱱᱤᱭᱟᱹ ᱛᱟᱭᱚᱢ ᱟᱨ ᱪᱮᱫ ᱪᱮᱫ ᱠᱚ ᱠᱷᱮᱞ ᱠᱚ ᱦᱩᱭ ᱵᱟᱲᱟ ᱟᱠᱟᱱ ᱜᱮᱭᱟ ᱚᱱᱠᱟᱱᱟᱜ ᱜᱩᱛᱤ ᱠᱷᱮᱞ᱾
ᱦᱳᱭ ᱜᱚᱝᱠᱮ ᱚᱱᱠᱟᱢ ᱢᱮᱱᱞᱠᱷᱟᱡ ᱫᱚ ᱦᱟᱸᱜ ᱟᱹᱞᱤᱧ ᱦᱟᱸᱜ ᱚᱱᱟ ᱡᱟᱦᱟᱸ ᱠᱚ ᱢᱮ ᱛᱱᱟᱜ ᱟᱸ ᱡᱟᱦᱟᱸ ᱫᱟᱹᱲ ᱠᱷᱮᱞᱰ ᱠᱚ ᱢᱮᱱᱟᱜ ᱟᱠᱟᱜ ᱚᱱᱟ ᱥᱟᱯᱲᱟᱣ ᱦᱚᱪᱚᱭᱟ ᱛᱚ ᱚᱱᱟ ᱵᱤᱫᱽᱫᱟᱹᱜᱟᱲ ᱠᱚᱨᱮ ᱦᱳᱭᱥᱮ ᱠᱷᱮᱞᱳᱰ ᱠᱚ ᱚᱱᱟ ᱠᱚ ᱟᱭᱢᱟ ᱞᱮᱠᱟᱱ ᱠᱷᱮᱞᱳᱰ ᱠᱚ ᱢᱮᱱᱟᱜ ᱠᱟᱫᱟ ᱦᱳᱭ ᱥᱮ ᱚᱱᱟ ᱠᱷᱮᱞ ᱠᱚᱨᱮ ᱦᱚᱸ ᱟᱹᱞᱤᱧ ᱫᱚᱞᱤᱧ ᱥᱮᱞᱮᱫ ᱞᱤᱧ ᱛᱟᱦᱮᱱ ᱜᱮᱭᱟ ᱦᱩᱸ
ᱟᱫᱚ ᱠᱟᱵᱟᱰᱤ ᱠᱚ ᱞᱟᱹᱴᱷᱤᱢ ᱠᱚ ᱠᱷᱮᱞ ᱵᱟᱲᱟ ᱟᱠᱟᱫᱟ ᱥᱮᱵᱟ
ᱦᱳᱭ ᱠᱟᱵᱟᱰᱤ ᱫᱚᱞᱤᱧ ᱠᱷᱮᱞ ᱵᱟᱲᱟ ᱟᱠᱟᱫᱟ ᱦᱟᱸᱜ ᱟᱨ ᱵᱟᱫ ᱵᱟᱹᱠᱤ ᱠᱷᱮᱞᱳᱰ ᱠᱚᱫᱚ ᱦᱟᱸᱜ ᱚᱱᱟ ᱯᱷᱩᱴᱵᱚᱞ ᱜᱮᱞᱤᱧ ᱠᱷᱮᱞᱳᱰ ᱜᱮᱭᱟ ᱦᱮᱸ ᱟᱨ ᱚᱱᱟ ᱡᱟᱦᱟᱸ ᱫᱟᱹᱲᱟᱜ ᱠᱚ ᱢᱮᱱᱟᱜ ᱟᱠᱟᱫᱟ ᱚᱱᱟ ᱠᱚ ᱚᱱᱟ ᱠᱚᱨᱮᱱᱟᱜ ᱫᱟᱹᱲ ᱵᱟᱲᱟ ᱠᱚᱨᱮ ᱦᱚᱸ ᱚᱱᱟ ᱧᱩᱛᱩᱢ ᱠᱚᱫᱚᱞᱤᱧ ᱮᱢ ᱜᱮᱭᱟ ᱦᱮᱸ
ᱟᱪ ᱛᱟᱦᱚᱞᱮ ᱵᱷᱚᱞᱤᱵᱚᱞ ᱠᱨᱤᱠᱮᱴ ᱫᱚ ᱵᱟᱝ ᱜᱮ ᱵᱟᱝ
ᱵᱷᱚᱞᱤᱵᱚᱞ ᱞᱮᱠᱷᱟᱡ ᱢᱮᱱᱞᱠᱷᱟᱡ ᱫᱚ ᱚᱱᱟ ᱚᱲᱟᱜ ᱠᱚᱨᱮᱜ ᱜᱮ ᱦᱟᱸᱜ ᱟᱫᱚ ᱦᱟᱸᱜᱩ ᱮᱴᱟᱠ ᱦᱟᱸᱜ ᱞᱮ ᱠᱷᱮᱞ ᱵᱟᱲᱟᱭ ᱜᱮᱭᱟ ᱦᱳᱭ ᱥᱮ ᱚᱲᱟᱜ ᱠᱚᱨᱮ ᱦᱟᱸᱜ ᱚᱱᱠᱟ ᱢᱮᱱᱟᱜ ᱠᱟᱜ ᱠᱚᱣᱟ ᱜᱟᱛᱮ ᱠᱚ ᱚᱱᱠᱟ ᱠᱚ ᱪᱟᱞᱟᱜ ᱜᱮᱭᱟ ᱠᱷᱮᱞ ᱠᱚ
ᱟᱪᱪᱷᱟ ᱩᱱᱠᱩ ᱥᱟᱶᱛᱮ ᱜᱟᱛᱮ ᱜᱟᱛᱮ ᱵᱟᱝ
ᱦᱚᱭ ᱦᱚᱭ,
ᱚᱜ ᱠᱷᱮᱞ ᱠᱷᱮᱞ ᱟᱫᱚ ᱚᱱᱟ ᱠᱷᱟᱹᱛᱤᱨ ᱛᱮ ᱜᱮ ᱛᱟᱞ ᱠᱷᱟᱱ ᱪᱮᱫ ᱛᱮᱫ ᱠᱚᱪᱚ?
ᱦᱳᱭ ᱦᱳᱭ ᱟᱫᱚ ᱦᱟᱸᱜ ᱠᱨᱤᱠᱮᱴ ᱡᱟᱦᱟᱸ ᱵᱤᱱ ᱢᱮᱱ ᱠᱮᱫᱟ ᱚᱱᱟ ᱫᱚ ᱦᱟᱸᱜ ᱟᱞᱮ ᱫᱚ ᱵᱟᱞᱮ ᱠᱷᱮᱞᱳᱰᱚᱜ ᱜᱮᱭᱟ᱾ ᱟᱫᱚ ᱦᱟᱸᱜ ᱦᱮᱸ ᱮᱴᱟᱜ ᱤᱭᱟᱹᱻ ᱯᱟᱹᱨᱤᱥ ᱠᱚ ᱢᱮᱱᱟᱜ ᱠᱟᱜ ᱠᱚᱣᱟ ᱩᱱᱠᱩ ᱫᱚᱠᱚ ᱠᱷᱮᱞᱳᱰ ᱜᱮᱭᱟ ᱚᱱᱟ ᱠᱚᱭᱤᱜ ᱠᱚᱫᱚ᱾
ᱦᱳᱭ
ᱦᱩᱸ
ᱴᱷᱤᱠ ᱜᱤᱭᱟ ᱢᱟᱱᱮ ᱠᱷᱮᱞ ᱪᱮᱛᱟᱱ ᱨᱮ ᱫᱚ ᱛᱟᱦᱚᱞᱮ ᱵᱷᱟᱜᱤ ᱜᱮ ᱤᱱᱴᱟᱨᱮᱥᱴ ᱢᱮᱱᱟᱜ ᱟᱠᱟᱫᱟ᱾
ᱦᱳᱭ ᱦᱳᱭ
ᱟᱫᱚ ᱫᱚᱨᱠᱟᱨ ᱠᱟᱱ ᱜᱮᱭᱟ ᱟᱨ ᱱᱤᱛᱚᱜ ᱞᱟᱦᱟ ᱟᱵᱚᱣᱟᱜ ᱦᱚᱲᱢᱚ ᱡᱤᱣᱤ ᱱᱟᱯᱟᱭ ᱫᱚᱦᱚ ᱞᱟᱹᱜᱤᱫ ᱛᱮᱫᱚ ᱞᱟᱹᱭ ᱜᱟᱱᱚᱜᱼᱟ᱾ ᱟᱨ ᱠᱟᱹᱢᱤ ᱠᱟᱹᱥᱱᱤᱭᱟᱱ ᱦᱚᱲ ᱫᱚ ᱵᱟᱝ ᱠᱟᱱᱟ ᱵᱚ ᱡᱮ ᱡᱟᱦᱟᱱᱟᱜ ᱦᱟᱱᱟ ᱱᱟᱣᱟ ᱟᱫᱚ ᱚᱱᱟ ᱪᱮᱛᱟᱱ ᱢᱟ ᱠᱷᱮᱞ ᱠᱷᱮᱯᱮᱞ ᱛᱟᱞᱟ ᱛᱮᱜᱮ ᱟᱵᱚᱣᱟᱜ ᱦᱚᱲᱢᱚ ᱡᱤᱣᱤ᱾ ᱵᱚᱱ ᱫᱚᱦᱚ ᱠᱟᱛᱮᱫ
ᱦᱳᱭ ᱦᱳᱭ ᱟᱫᱚ ᱢᱮᱱᱞᱮᱠᱷᱟᱡ ᱡᱮᱢᱚᱱ ᱚᱞᱚᱜ ᱦᱚᱸ ᱫᱚᱨᱠᱟᱨ ᱠᱟᱱ ᱛᱟᱵᱚᱱᱟ᱾ ᱟᱫᱚ ᱡᱚᱛᱚ ᱞᱮᱠᱟᱱᱟᱜ ᱠᱟᱢᱤ ᱠᱚᱜᱮ ᱪᱮᱫ ᱟᱱ ᱠᱷᱟᱱ ᱫᱚ ᱵᱷᱟᱜᱮᱜᱼᱟ᱾ ᱦᱳᱭ ᱥᱮ ᱟᱫᱚ ᱠᱷᱮᱞᱳᱰ ᱥᱟᱶ ᱛᱮᱦᱚᱸ ᱟᱨᱚ ᱡᱮᱢᱚᱱ ᱪᱟᱥ ᱠᱟᱢᱤ ᱠᱚ ᱢᱮᱱᱟᱜ ᱠᱟᱫ ᱛᱟᱵᱚᱱᱟ, ᱦᱳᱭ ᱥᱮ ᱚᱱᱟ ᱠᱚᱦᱚᱸ ᱚᱱᱟ ᱠᱚᱨᱮ ᱦᱚᱸ ᱟᱪᱷᱟ ᱚᱱᱟ ᱠᱚᱨᱮ ᱦᱚᱸ ᱥᱮᱞᱮᱫ ᱫᱚ ᱫᱚᱨᱠᱟᱨ ᱠᱟᱱ ᱜᱮᱭᱟ᱾
ᱦᱮᱜ
ᱟᱫᱚ ᱦᱟᱸᱜ ᱡᱩᱫᱤ ᱵᱟᱵᱚᱱ ᱪᱮᱫ ᱟᱹᱱᱤᱡᱼᱟ ᱦᱟᱸᱜ ᱟᱨ ᱦᱟᱯᱮᱱ ᱫᱤᱱ ᱦᱟᱸᱜ ᱪᱮᱫ ᱠᱚᱵᱚᱱ ᱠᱟᱢᱤᱭᱟ ᱚᱲᱟᱜ ᱠᱚᱨᱮᱫ ᱫᱚ᱾
ᱚᱲᱟᱜ ᱠᱚᱨᱮ ᱠᱟᱢᱤ ᱵᱚᱞᱛᱮ ᱪᱮᱫ ᱟᱫᱚᱢ ᱠᱟᱢᱤᱭᱟ ᱠᱟᱢᱤ ᱠᱟᱢᱤ ᱛᱮ ᱱᱚᱛᱮ ᱦᱚᱛᱚ ᱵᱟᱹᱱᱩᱜ ᱠᱟᱫᱟ ᱱᱤᱛᱚᱜ ᱫᱚ᱾ ᱟᱨ ᱥᱟᱵ ᱠᱟᱜ ᱢᱮ ᱟᱢᱫᱚ ᱟᱵᱚ ᱫᱚᱜ ᱠᱚᱲᱟ ᱜᱤᱫᱽᱨᱟᱹ ᱠᱟᱱ ᱟᱫᱚ ᱠᱩᱲᱤ ᱜᱤᱫᱽᱨᱟᱹ ᱴᱷᱮᱱ ᱦᱚᱠᱚ ᱦᱩᱭ ᱠᱚ-ᱟ ᱥᱮ᱾ ᱩᱱᱠᱩ ᱫᱚ ᱱᱟᱱᱟ ᱦᱩᱱᱟᱹᱨ ᱚᱲᱟᱜ ᱫᱩᱣᱟᱹᱨ ᱢᱮᱱᱟᱜ ᱛᱟᱠᱚ ᱛᱟᱦᱮᱸᱠᱚᱜ ᱛᱟᱠᱚᱣᱟ ᱪᱟᱥ ᱠᱟᱢᱤ ᱵᱟᱝ ᱨᱮᱦᱚᱸ ᱮᱢᱱᱤ ᱛᱮᱜᱮ ᱚᱲᱟᱜ ᱫᱤᱱᱟᱹᱢ ᱫᱤᱱ ᱨᱮᱱᱟᱜ ᱠᱟᱢᱤ ᱛᱟᱦᱮᱸᱱ ᱛᱟᱠᱚᱣᱟ ᱟᱫᱚ ᱠᱚᱲᱟ ᱜᱤᱫᱽᱨᱟᱹ ᱥᱮ ᱪᱮᱫ? ᱟᱢᱫᱚᱢ ᱛᱟᱦᱮᱱᱟ ᱡᱟᱹᱯᱤᱫ ᱠᱷᱚᱱᱟᱜ ᱮᱢ ᱵᱮᱨᱮᱜ-ᱟ ᱫᱟᱹᱛᱟᱹᱩᱱᱤ ᱦᱩᱛᱩᱢ ᱟᱫᱚ ᱚᱱᱟ ᱵᱟᱸᱫ ᱥᱮᱫ ᱠᱚᱲᱟ ᱜᱤᱫᱽᱨᱟᱹ ᱥᱟᱶᱛᱮ ᱜᱟᱛᱮ ᱟᱰᱰᱟ ᱵᱟᱲᱟ ᱠᱮᱫᱟᱢ ᱦᱮᱡᱱᱟᱢ ᱫᱟᱠᱟ, ᱤᱥᱤᱱ ᱫᱟᱠᱟᱢ ᱧᱟᱢ ᱠᱮᱫᱟᱢ ᱡᱚᱢ ᱠᱮᱫᱟ ᱟᱨᱦᱚᱢ ᱩᱰᱩᱠᱱᱟ ᱡᱟᱦᱟᱸ
ᱦᱳᱭ
ᱠᱷᱮᱞ ᱡᱩᱫᱤᱢ ᱪᱟᱞᱟᱜ ᱠᱷᱟᱱ ᱠᱷᱮᱞᱮᱢ ᱪᱟᱞᱟᱜᱼᱟ ᱠᱷᱮᱞ ᱠᱷᱚᱱᱟᱜ ᱮᱢ ᱦᱤᱡᱩᱜᱼᱟ ᱠᱟᱹᱢᱤ ᱵᱟᱝ ᱛᱟᱦᱮᱨᱮ ᱠᱟᱹᱢᱤ ᱛᱟᱦᱚᱞᱮ ᱠᱷᱟᱱ ᱫᱚ ᱪᱟᱥ ᱠᱟᱹᱢᱤ ᱟᱵᱚ ᱫᱚ ᱪᱟᱥ ᱠᱟᱹᱢᱤ ᱜᱚᱲᱚ ᱵᱚᱱ ᱪᱟᱞᱟᱣ ᱠᱚᱜ᱾
ᱦᱳᱭ ᱦᱳᱭ, ᱟᱫᱚ ᱚᱱᱠᱟ ᱢᱮᱱ ᱞᱮᱠᱷᱟᱱ ᱫᱚ ᱦᱟᱸᱜ ᱟᱹᱞᱤᱧ ᱥᱮᱫ ᱫᱚ ᱦᱟᱸᱜ ᱱᱚᱝᱠᱟ ᱟᱹᱞᱤᱧ ᱫᱚ ᱦᱟᱸᱜ ᱚᱲᱟᱜ ᱫᱚᱞᱤᱧ ᱪᱟᱞᱟᱣ ᱵᱟᱲᱟᱜ ᱜᱮᱭᱟ ᱱᱚᱜᱼᱚᱭ ᱱᱚᱝᱠᱟ ᱪᱟᱥ ᱠᱟᱹᱢᱤ ᱠᱚ ᱡᱚᱠᱷᱚᱱ ᱦᱩᱭᱩᱜ ᱦᱳᱭ ᱵᱟᱲᱟᱜ ᱜᱮᱭᱟ᱾ ᱛᱚᱠᱷᱚᱱ ᱦᱟᱸᱜ ᱟᱸᱜ ᱞᱤᱧ ᱪᱟᱞᱟᱜ ᱜᱮᱭᱟ ᱛᱚ ᱟ ᱟᱲᱮ ᱞᱟᱜ ᱠᱚᱦᱚᱸ ᱞᱤᱧᱻ ᱡᱩᱞᱩᱝ ᱜᱮᱭᱟ ᱛᱚ ᱟᱫᱚ ᱠᱟᱹᱴᱤᱡ ᱮᱸ ᱟᱫᱚ ᱥᱤᱭᱳᱜ ᱠᱚᱫᱚ ᱦᱟᱸᱜ ᱩᱱᱟᱹᱜ ᱮᱠᱴᱩ ᱫᱚ ᱡᱩᱞᱩᱢ ᱡᱩᱞᱩᱝ ᱵᱟᱹᱱᱩᱜ ᱠᱟᱜ ᱞᱤᱧᱟᱹ
ᱦᱩᱸ,
ᱟᱫᱚ ᱚᱱᱟ ᱠᱚᱜᱮ ᱦᱟᱸᱜ ᱥᱟᱯᱟ ᱵᱟᱲᱟ ᱞᱟᱹᱜᱤᱫ ᱚᱲᱟᱜ ᱠᱚᱫᱚᱞᱤᱧ ᱪᱟᱞᱟᱜ ᱵᱟᱲᱟᱜ ᱜᱮᱭᱟ᱾
ᱟᱪᱷᱟ ᱟᱪᱷᱟ ᱡᱷᱟ ᱟᱫᱚ ᱚᱱᱠᱟ ᱟᱯᱮ ᱥᱮ ᱟᱲᱮ ᱠᱚ ᱛᱟᱦᱚᱞᱮ ᱪᱮᱫ ᱞᱮᱠᱟ ᱞᱟᱴᱟ ᱫᱚᱢᱮ?.
ᱦᱳᱭ ᱜᱚᱝᱠᱮ ᱞᱟᱴᱟ ᱢᱮᱱ ᱞᱮᱠᱷᱟᱱ ᱫᱚ ᱦᱟᱸᱜ ᱡᱟᱹᱥᱛᱤ ᱧᱚᱜ ᱜᱮ ᱞᱟᱴᱟ ᱠᱚᱜ ᱜᱮᱭᱟ ᱛᱚ᱾ ᱟᱨ ᱦᱩᱭᱩᱜ ᱠᱟᱱᱟ ᱚᱱᱟ ᱠᱚ ᱥᱟᱯᱟ ᱵᱟᱲᱟ ᱠᱟᱜ᱾ ᱟᱜ ᱠᱟᱹᱴᱟᱹᱨᱤ ᱠᱚᱛᱮ ᱡᱷᱩᱲ ᱠᱚ ᱢᱟᱸᱜ ᱥᱟᱯᱟ ᱠᱟᱜ ᱦᱩᱭᱩᱜᱼᱟ᱾ ᱟᱲᱮ ᱠᱚ ᱞᱟᱸᱜ ᱠᱟᱜ ᱦᱩᱭᱩᱜᱼᱟ ᱚᱱᱟ ᱡᱟᱦᱟᱸ ᱥᱟᱭᱤᱰ ᱠᱚᱨᱮᱱᱟᱜ᱾ ᱚᱱᱮ ᱡᱟᱦᱟᱸ ᱜᱷᱟᱸᱥ ᱵᱟᱲᱟ ᱠᱚᱜᱼᱟ ᱦᱳᱭᱥᱮ ᱤᱱᱟᱹᱠᱷᱟᱱ ᱥᱟᱯᱷᱟ ᱧᱚᱜ ᱧᱮᱞᱚᱜᱼᱟ
ᱦᱚᱸ
ᱟᱪᱪᱷᱟ
ᱦᱳᱭ
ᱴᱷᱤᱠ ᱟᱫᱚ ᱤᱱᱠᱟᱹ ᱞᱮᱠᱟ ᱛᱮ ᱚᱱᱟ ᱠᱚᱦᱚᱸ ᱛᱚ ᱫᱚᱨᱠᱟᱨ ᱠᱚᱜ-ᱟ ᱟᱵᱚᱞᱛᱮ ᱵᱟᱢ ᱥᱟᱯᱷᱟ ᱞᱮᱠᱷᱟᱱ ᱫᱚ ᱚᱱᱠᱟ ᱫᱚᱢᱮ ᱜᱷᱟᱸᱥ ᱟᱲᱮ ᱟᱵᱚ ᱵᱚᱱ ᱞᱟᱠ-ᱟ ᱪᱮᱫ ᱞᱟᱹᱜᱤᱫ ᱦᱮᱸ ᱥᱮ ᱟᱲᱮᱵᱚᱱ ᱡᱷᱩᱲᱟᱹᱣᱟ ᱪᱮᱫ ᱞᱟᱹᱜᱤᱫ ᱡᱚᱛᱚ ᱚᱸᱰᱮᱱᱟᱜ ᱟᱲᱮ ᱨᱮᱱᱟᱜ ᱡᱟᱦᱟᱸ ᱜᱷᱟᱸᱥ ᱠᱚ ᱡᱟᱦᱟᱸ ᱡᱮᱞᱮᱧ ᱡᱮᱞᱮᱧ ᱱᱟᱹᱲᱤ ᱜᱷᱟᱸᱥ ᱠᱚ ᱦᱩᱭᱩᱜᱼᱟ ᱛᱚ ᱚᱱᱟ ᱠᱚ ᱦᱮᱲᱮᱫ ᱥᱚᱢᱚᱭ ᱥᱮ ᱚᱱᱟ ᱫᱷᱟᱨᱮ ᱨᱮᱱᱟᱜ ᱦᱩᱲᱩ ᱠᱚᱫᱚ ᱩᱱᱤ ᱫᱚ ᱵᱟᱝᱠᱷᱟᱱ ᱵᱟᱭ ᱦᱩᱭ ᱦᱚᱪᱚᱼᱟ ᱥᱮ ᱪᱮᱫ ᱤᱱᱟ ᱠᱷᱟᱹᱛᱤᱨ ᱛᱮᱜᱮ ᱫᱟᱲᱮ ᱫᱚᱵᱚ ᱞᱟᱠ-ᱟ ᱛᱟᱵᱟᱠᱷᱟᱱ ᱟᱲᱮ ᱞᱟᱜ ᱠᱟᱛᱮᱜ ᱟᱵᱚ ᱫᱚ ᱪᱮᱫ ᱞᱟᱵᱷ
ᱦᱳᱭ ᱦᱳᱭ ᱟᱫᱚ ᱚᱱᱠᱟ ᱦᱚᱸ ᱢᱮᱱᱟᱜ ᱟᱠᱟᱫᱟ ᱟᱫᱚ ᱡᱟᱦᱟᱸ ᱠᱚᱨᱮ ᱦᱟᱸᱜ ᱥᱟᱯᱷᱟ ᱜᱮᱭᱟ ᱦᱟᱸᱜ ᱚᱱᱟ ᱠᱚᱨᱮ ᱫᱚ ᱦᱟᱸᱜ ᱟᱲᱮ ᱠᱚᱫᱚ ᱦᱟᱸᱜ ᱵᱟᱠᱚ ᱠᱚᱞᱟᱠᱟ
ᱦᱳᱭ ᱟᱫᱚ ᱚᱱᱠᱟᱧ ᱧᱮᱞ ᱟᱠᱚ ᱥᱮ ᱚᱱᱟ ᱟᱲᱮ ᱴᱷᱮᱱᱟᱜ ᱪᱮᱫ ᱞᱮᱠᱟ ᱜᱷᱟᱸᱥ ᱠᱚ ᱦᱮᱸᱱᱟᱜ ᱟᱠᱟᱫᱟ ᱚᱠᱟᱞᱮᱠᱟᱱ ᱜᱷᱟᱸᱥ ᱚᱸᱰᱮ ᱛᱤᱱᱟᱹᱜ ᱜᱷᱟᱸᱥ ᱮᱸ ᱫᱟᱞᱚᱵ ᱮᱥᱮᱫᱚᱜᱼᱟ ᱚᱱᱟ ᱠᱚ ᱧᱮᱞ ᱠᱟᱛᱮᱜ ᱚᱱᱟ ᱠᱚ ᱠᱟᱛᱷᱟ ᱚᱱᱠᱟ ᱞᱮᱠᱟ ᱠᱚ ᱠᱚᱨᱟᱣ-ᱟ ᱟᱫᱚ ᱟᱞᱮ ᱥᱮᱜ ᱢᱟ ᱟᱲᱮᱹ ᱠᱚ ᱠᱟᱹᱴᱤᱡ ᱠᱟᱹᱴᱤᱡ ᱜᱮᱭᱟ ᱡᱟᱦᱟᱸ ᱫᱚ ᱵᱚᱨᱥᱟ ᱨᱮ ᱟᱹᱰᱤ ᱪᱮᱛᱟᱱ ᱛᱮ ᱞᱮᱵᱮᱫ ᱠᱟᱛᱮ ᱯᱟᱨᱚᱢ ᱵᱚᱱ ᱯᱟᱨᱚᱢ ᱫᱟᱲᱮ ᱥᱮ ᱵᱟᱢ ᱛᱟᱲᱟᱢ ᱫᱟᱲᱮᱭᱟᱜᱼᱟ ᱟᱫᱚ ᱚᱱᱠᱟᱱᱟᱜ ᱨᱮᱦᱚᱸ ᱟᱲᱮ ᱫᱚᱞᱮ ᱞᱟᱜ ᱟᱫ ᱜᱮᱭᱟ ᱟᱫᱚ ᱚᱱᱟ ᱨᱮᱦᱚᱸ
ᱦᱩᱸ
ᱠᱟᱹᱴᱤᱡ ᱠᱟᱹᱴᱤᱡ ᱟᱲᱮ ᱦᱩᱭ ᱫᱟᱲᱮᱭᱟᱜᱼᱟ ᱢᱮᱱᱠᱷᱟᱱ ᱫᱟᱯᱟᱜ ᱫᱟᱯᱟᱜ ᱜᱷᱟᱥ, ᱡᱟᱸᱦᱟ ᱱᱟᱹᱲᱤ ᱜᱷᱟᱥ ᱟᱹᱰᱤ ᱡᱮᱞᱮᱧ ᱟᱹᱰᱤ ᱥᱟᱺᱜᱤᱧ ᱟᱹᱛᱤᱧ ᱤᱫᱤᱭᱟᱭ ᱟᱫᱚ ᱦᱮᱲᱦᱮᱫ ᱟᱞᱮ ᱫᱚ ᱦᱮᱲᱦᱮᱫ ᱦᱩᱭᱩᱜᱼᱟ ᱛᱚ ᱦᱮᱲᱦᱮᱫ ᱥᱚᱢᱚᱭ ᱫᱚᱢᱮ ᱠᱚᱥᱴᱚ ᱡᱟᱞᱟᱣ-ᱟ ᱟᱨᱠᱤ ᱫᱷᱟᱨᱮ ᱥᱮᱱᱟᱜ
ᱦᱳᱭ ᱜᱚᱝᱠᱮ ᱟᱞᱮ ᱥᱮᱱ ᱦᱚᱸ ᱢᱮᱱ ᱞᱮᱠᱷᱟᱡ ᱫᱚ ᱚᱱᱠᱟᱜ ᱜᱮ ᱦᱮᱲᱦᱮᱫ ᱠᱚᱦᱚᱸ ᱠᱚ ᱢᱟᱱᱮ ᱪᱟᱞᱟᱣ ᱵᱟᱲᱟᱜ ᱜᱮᱭᱟ ᱠᱚ ᱛᱚ ᱚᱱᱟ ᱜᱷᱟᱸᱥ ᱠᱚ ᱫᱚᱢᱮ ᱠᱟᱹᱴᱤᱡ ᱤᱱᱟ ᱵᱟᱹᱭᱦᱟᱹᱲ ᱠᱚᱨᱮᱱᱟᱜ
ᱦᱮᱸ ᱟᱫᱚ ᱥᱮᱬᱟ ᱟᱲᱮ ᱨᱮᱱᱟᱜ ᱫᱚ ᱦᱚᱭᱛᱳ ᱩᱱᱟᱹᱜ ᱫᱚ ᱵᱟᱝ ᱜᱷᱟᱥ ᱱᱟᱹᱲᱤ ᱜᱷᱟᱥ ᱫᱚ ᱵᱟᱝ ᱫᱟᱯᱟᱜ ᱠᱚᱜᱼᱟ ᱠᱤᱱᱛᱩ ᱠᱟᱹᱴᱤᱡ ᱟᱲᱮ ᱠᱷᱚᱱᱟᱜ ᱜᱮ ᱚᱱᱟ ᱜᱷᱟᱥ ᱠᱚᱦᱚ ᱠᱷᱚᱯᱚ
ᱦᱳᱭ ᱦᱳᱭ
ᱢᱟᱱ ᱫᱷᱟᱣ